ᱦᱮᱞᱳ ᱦᱮᱸ ᱟᱸᱡᱚ ᱢᱚᱜ ᱠᱟᱱ ᱜᱮᱭᱟ
ᱚᱱᱟ ᱜᱮᱧ ᱞᱟᱹᱭ ᱮᱫ ᱠᱟᱱ ᱛᱟᱦᱮ ᱟᱨᱠᱤ ᱪᱟᱵᱟᱜ ᱠᱟᱱᱟ ᱛᱚ ᱟᱫᱚ ᱚᱱᱟ ᱛᱮᱧ ᱞᱟᱹᱭ ᱮᱫ ᱠᱟᱱᱟ
ᱦᱮᱸ ᱦᱮᱸ ᱦᱮᱸ ᱞᱟᱹᱭ ᱢᱮ
ᱚᱠᱛᱚ ᱯᱟᱨᱚᱢ
ᱦᱮᱸ ᱟᱡ ᱛᱮᱜᱮ ᱚᱱᱟ ᱵᱟᱨᱚ ᱢᱤᱱᱤᱴ ᱦᱟᱹᱵᱤᱡ ᱜᱮ ᱞᱤᱢᱤ ᱴᱮᱥᱚᱱ ᱢᱮᱱᱟᱜᱟᱥᱮ
ᱦᱮᱸ ᱦᱮᱸ ᱵᱟᱨᱚ ᱢᱤᱱᱤᱴ
ᱦᱮᱸ ᱟᱨ ᱟᱡ ᱛᱮᱜᱮ ᱠᱚᱞ ᱤᱭᱟᱹᱜ ᱠᱟᱱᱟ ᱮᱱᱰᱤᱝ ᱚᱜ ᱠᱟᱱᱟ᱾
ᱤᱧ ᱫᱚ ᱦᱮᱸ ᱦᱮᱸ
ᱦᱮᱸ ᱛᱚ ᱚᱱᱮᱧ ᱞᱟᱹᱭ ᱠᱮᱫ ᱞᱮᱠᱟ ᱵᱚᱞᱮ ᱚᱱᱮ ᱚᱱᱠᱟ ᱛᱤᱱᱟᱹᱜ ᱦᱚᱲ ᱨᱮ ᱵᱚᱱ ᱥᱮᱬᱟ ᱪᱟᱞᱟᱜ ᱠᱟᱱᱟ ᱤᱱᱟᱹᱜ ᱟᱵᱩᱣᱟᱜ ᱟᱹᱨᱤᱪᱟᱹᱞᱤ ᱵᱚᱱ ᱦᱤᱲᱤᱧ ᱤᱫᱤᱭᱮᱫ ᱠᱟᱱᱟ᱾
ᱦᱮᱸ ᱦᱤᱲᱤᱧ ᱢᱟᱱᱮ ᱟᱹᱰᱤᱜᱟᱱ ᱦᱤᱲᱤᱧᱚᱜ ᱠᱟᱱᱟ ᱵᱟᱹᱭ ᱵᱟᱹᱭᱛᱮ ᱟᱫᱚᱜ ᱠᱟᱱᱟ᱾ ᱟᱨ ᱮᱴᱟᱜ ᱠᱚᱣᱟᱜ ᱵᱚᱱ ᱟᱯᱱᱟᱨ ᱤᱫᱤᱭᱮᱫᱟ ᱾
ᱱᱚᱛᱮ ᱫᱚ ᱮᱠᱫᱚᱢ ᱵᱚᱞᱮ ᱱᱟ ᱠᱮ ᱵᱟᱨᱵᱚᱨ ᱜᱮ ᱵᱚᱞᱮ ᱚᱞ ᱪᱤᱠᱤ ᱫᱚ ᱵᱚᱞᱮ ᱟᱹᱰᱤ ᱠᱚᱢ ᱜᱮ᱾ ᱟᱭᱢᱟ ᱦᱚᱲ ᱜᱮᱠᱚ ᱥᱮᱬᱟ ᱵᱟᱲᱟ ᱠᱟᱱ ᱠᱷᱟᱱ ᱦᱟᱱᱮ᱾ ᱟᱭᱢᱟ ᱞᱟᱦᱟᱨᱮ ᱱᱤᱛᱚᱜ ᱫᱚ ᱚᱠᱚᱨ ᱵᱟᱹᱱᱩᱜ ᱟᱹᱱᱤᱡ ᱚᱱᱠᱟ ᱫᱚ᱾
ᱤᱱᱟᱹ ᱵᱟᱠᱟ ᱜᱮᱛᱚ ᱠᱟᱹᱴᱤᱡ ᱥᱮᱬᱟ ᱨᱮᱱᱟᱜ ᱞᱟᱹᱠᱛᱤ ᱠᱟᱱᱟ ᱛᱚᱵᱮᱜ ᱜᱮ ᱟᱹᱰᱤ ᱜᱟᱱ ᱠᱚ ᱞᱟᱦᱟᱜ ᱛᱟᱵᱚᱱᱟ ᱵᱩᱡᱫᱟᱢ ᱾ ᱟᱨ ᱵᱟᱠᱷᱟᱡ ᱫᱚ ᱵᱟᱠᱚ ᱞᱟᱦᱟᱜ ᱥᱮᱜ ᱥᱚᱢᱟᱡᱽ ᱦᱚ ᱠᱟᱹᱴᱤᱡ ᱞᱟ ᱦᱟᱜᱟ ᱥᱮᱜ ᱟᱹᱨᱩᱯᱷᱮᱨᱟ ᱵᱚᱫᱚᱞᱚᱜ ᱛᱟᱵᱚᱱᱟ ᱡᱩᱫᱤ ᱟᱵᱚᱣᱟᱜ ᱯᱟᱹᱨ ᱥᱮᱛᱮᱧ ᱫᱚᱠᱚ ᱚᱞ ᱯᱟᱲᱦᱟᱜ ᱛᱟᱵᱚᱱᱟ ᱛᱟᱦᱚᱞᱮ ᱟᱹᱰᱤ ᱜᱟᱱ ᱵᱚᱫᱚᱞ ᱦᱩᱭᱩᱜ ᱠᱟᱱᱟ᱾ ᱟᱨ ᱵᱟᱠᱷᱟᱱ ᱫᱚ ᱵᱟᱝ ᱜᱟᱱᱚᱜ-ᱟ ᱡᱟ ᱧᱮᱞᱚᱜ
ᱦᱳᱭ
ᱚᱱᱟ ᱜᱮᱛᱟᱵᱚᱱ ᱢᱮᱱᱫᱚ ᱾
ᱟᱫᱚ ᱱᱤᱛᱳᱜ ᱢᱟ ᱡᱟᱸᱦᱟᱸ ᱱᱤᱛᱚᱜ ᱫᱚ ᱡᱟᱸᱦᱟᱸ ᱜᱤᱢ ᱵᱩᱡ ᱦᱳᱣ ᱢᱟᱛᱞᱚᱵ ᱠᱤ ᱚᱱᱮᱧ ᱢᱮᱱᱟ ᱛᱤᱱᱟᱹᱜ ᱠᱚ ᱥᱮᱬᱟᱜ ᱠᱟᱱᱟ ᱩᱱᱟᱹᱜ ᱟᱵᱚ ᱦᱚᱲ ᱵᱚᱱ ᱞᱮᱞᱦᱟ ᱪᱟᱞᱟᱜ ᱠᱟᱱᱟ ᱦᱮᱸᱥᱮ᱾
ᱮᱦᱮᱜ ᱱᱤ ᱱᱤᱭᱟᱹ ᱫᱚ ᱥᱟᱹᱨᱤ ᱠᱟᱛᱷᱟ ᱠᱟᱱᱟ᱾
ᱯᱟᱹᱣᱨᱟᱹ ᱨᱮ ᱡᱚᱵᱮ ᱜᱮᱵᱚᱱ ᱛᱟᱦᱮᱱ ᱠᱟᱱᱟ ᱵᱟᱵᱚᱱ ᱮᱵᱮᱱᱚᱜ ᱠᱟᱱᱟ ᱾
ᱵᱟᱝ ᱯᱩᱨᱟᱹᱴᱟ ᱱᱤᱭᱟᱹ ᱫᱚ
ᱱᱚᱣᱟ ᱡᱟᱸᱦᱟᱸ ᱛᱤᱱᱟᱹᱜ ᱜ ᱜᱮ ᱠᱚ ᱵᱟᱠ ᱠᱚ ᱵᱩᱡᱷᱟᱹᱣ ᱵᱚᱱ ᱥᱮ ᱡᱟᱦᱟᱸ ᱛᱤᱱᱟᱹᱜ ᱟᱵᱚ ᱡᱟᱸᱦᱟᱸᱭ ᱢᱚᱸᱡᱽ ᱠᱟᱛᱷᱟᱭ ᱢᱮᱱᱟ ᱛᱚ ᱵᱟᱹᱲᱤᱡ ᱜᱮᱵᱚᱱ ᱟᱹᱭᱠᱟᱹᱣ ᱛᱟᱸᱦᱮᱱᱟ᱾ ᱟᱭᱢᱟ ᱞᱮᱠᱟ ᱦᱚᱲᱤᱧ ᱧᱮᱞᱮᱫ ᱠᱚᱣᱟ ᱡᱟᱦᱟᱭ ᱛᱤᱱᱟᱹᱜ ᱵᱚᱞᱮ ᱩᱱᱤ ᱦᱟᱺᱰᱤ ᱯᱟᱹᱣᱨᱟᱹ ᱨᱮ
ᱤᱭᱟᱹ ᱢᱮᱱᱟᱭᱟ ᱡᱚᱵᱮ ᱢᱮᱱᱟᱭᱟ ᱤᱱᱟᱹ ᱵᱚᱫᱚᱞ ᱧᱩ ᱡᱚᱢ ᱨᱮ ᱟᱢ ᱛᱟᱸᱦᱮᱱ ᱢᱮᱥᱮ ᱧᱩ ᱡᱚᱢ ᱨᱮ ᱫᱷᱮᱭᱟᱱ ᱮᱢ ᱢᱮᱥᱮ ᱠᱚᱲᱟ ᱜᱤᱫᱽᱨᱟᱹ ᱠᱚ ᱚᱱᱠᱟ ᱵᱟᱝ ᱦᱳᱭᱳᱜ ᱠᱟᱱᱟ ᱛᱷᱳᱲᱟ ᱜᱟᱱ ᱡᱚᱫᱤ ᱩᱱᱤ ᱚᱞᱚᱜ ᱯᱟᱲᱦᱟᱜ ᱱᱟᱥᱮᱱᱟᱜ ᱮ ᱪᱮᱫ ᱠᱮᱫᱟ ᱟᱨ ᱡᱩᱫᱤ ᱩᱱᱤ ᱵᱟᱹᱜᱤ ᱠᱮᱫᱟ ᱛᱚ ᱩᱱᱤ ᱫᱚ ᱦᱟᱱᱮᱢ ᱧᱮᱞ ᱮᱭᱟ ᱦᱟᱸᱰᱤ ᱵᱷᱟᱹᱴᱤ ᱨᱮ ᱦᱮᱸᱥᱮ ᱟᱵᱚ ᱦᱚᱲ ᱵᱚᱱ ᱵᱚᱸᱜᱟ ᱵᱩᱨᱩᱭᱮᱫ ᱚᱱᱟ ᱦᱟᱺᱰᱤ ᱛᱮ ᱮᱥᱠᱟ ᱢᱚᱛᱞᱚᱵ ᱱᱚᱣᱟ ᱫᱚ ᱵᱟᱝ ᱠᱟᱱᱟ ᱠᱤ ᱵᱚᱞᱮ ᱤᱧ ᱚᱱᱟ ᱨᱮᱜᱤᱧ ᱛᱟᱸᱦᱮᱱᱟ᱾
ᱚᱱᱟ ᱫᱚ ᱥᱩᱫᱩ ᱯᱩᱡᱟᱹ ᱞᱟᱹᱜᱤᱫ ᱠᱟᱱ ᱛᱟᱵᱚᱱᱟ ᱯᱩᱡᱟᱹ ᱨᱮ ᱞᱟᱜᱟᱣ ᱞᱟᱹᱜᱤᱫ ᱠᱟᱱᱟ᱾
ᱯᱩᱡᱟᱹ ᱨᱮ ᱞᱟᱜᱟᱣ ᱞᱤᱜᱤᱜ ᱠᱟᱱᱟ ᱟᱨ ᱚᱱᱟ ᱵᱚᱸᱜᱟ ᱵᱩᱨᱩ ᱥᱟᱨᱮᱡ ᱡᱟᱦᱟᱸ ᱚᱱᱟ ᱪᱮᱯᱮᱜ ᱞᱤᱜᱤᱜ ᱠᱟᱱᱟ ᱦᱮᱸᱥᱮ᱾ ᱟᱫᱚ ᱵᱟᱝ ᱥᱟᱨᱮᱡ ᱱᱟ ᱛᱚ ᱟᱫᱚ ᱚᱱᱟ ᱫᱚ ᱟᱫᱚ ᱧᱩᱭ ᱢᱮ᱾ ᱱᱚᱣᱟ ᱫᱚ ᱵᱟᱭ ᱢᱮᱱᱮᱫ ᱠᱟᱱᱟ ᱟᱵᱚᱣᱟᱜ ᱟᱹᱨᱤᱪᱟᱹᱞᱤ ᱫᱚ ᱱᱚᱣᱟ ᱫᱚ ᱵᱟᱭ ᱢᱮᱱᱮᱜ ᱠᱟᱱᱟ ᱠᱤ ᱟᱢᱜᱮ ᱦᱟᱺᱰᱤ ᱵᱮᱱᱟᱣ ᱢᱮ ᱟᱨ ᱟᱢᱜᱮ ᱧᱩ ᱡᱚᱵᱮ ᱠᱚᱜ ᱢᱮ ᱦᱮᱸ ᱥᱮ᱾
ᱵᱟ ᱦᱮᱸ ᱱᱤᱭᱟᱹ ᱫᱚ ᱵᱟᱝ᱾ ᱱᱤᱭᱟᱹ ᱫᱚ ᱵᱟᱭ ᱢᱮᱱ
ᱫᱤᱠᱩ ᱯᱩᱥᱤ ᱛᱤᱱᱟᱹᱜ ᱟᱥᱟᱱᱤ ᱛᱮᱠᱚ ᱨᱚᱲᱮᱫ ᱵᱚᱱᱟ ᱛᱤᱱᱟᱹᱜ ᱠᱤᱪᱷᱩ᱾ ᱟᱞᱜᱟ ᱜᱮᱠᱚ ᱢᱮᱛᱟ ᱵᱚᱱ ᱛᱟᱦᱮᱱᱟ ᱡᱟᱦᱟᱸ ᱜᱟᱹᱞᱛᱤ ᱡᱟᱦᱟᱸᱭ ᱦᱚᱲᱟᱜ ᱵᱟᱝ ᱛᱟᱸᱦᱮᱱᱟ ᱚᱱᱟ ᱨᱮᱦᱚᱸ ᱩᱱᱤ ᱟᱸᱧ ᱡᱚᱢ ᱦᱩᱭᱩᱜ ᱛᱟᱭᱟ ᱢᱤᱫ ᱦᱚᱲ ᱠᱟ ᱠᱷᱟᱱᱟᱜ ᱛᱮ ᱯᱩᱨᱟᱹ ᱫᱩᱱᱤᱭᱟᱹ ᱨᱮᱱ ᱥᱟᱱᱛᱟᱞ ᱦᱚᱲ ᱦᱮᱸ ᱥᱮ᱾
ᱦᱮᱸ ᱟᱸᱡᱚᱢ ᱦᱩᱭᱩᱜ ᱠᱟᱱᱟ ᱛᱚ ᱯᱩᱨᱟᱹ ᱟᱸᱡᱚᱢ ᱦᱩᱭᱩᱜ ᱠᱟᱱᱟ᱾
ᱟᱫᱚ ᱚᱱᱟ ᱠᱟᱛᱷᱟ ᱜᱮ ᱤᱧ ᱢᱮᱱᱮᱫ ᱠᱟᱱᱟ᱾ ᱵᱚᱞᱮ ᱟᱵᱚ ᱵᱟᱨ ᱯᱮ ᱦᱚᱲ ᱡᱩᱫᱤ ᱪᱮᱛᱟᱱ ᱥᱮᱫ ᱨᱟᱠᱟᱵ ᱨᱮᱱᱟᱜ ᱮᱢ ᱠᱩᱨᱩᱢᱩᱴᱩᱭᱟ ᱛᱚᱵᱮ ᱚᱱᱟᱨᱮ ᱟᱨᱚ ᱵᱟᱨ ᱯᱮ ᱦᱚᱲ ᱠᱚ ᱞᱟᱜᱟᱣ ᱠᱚᱜ ᱟ ᱞᱟᱛᱟᱨ ᱥᱮᱫ ᱟᱵᱚᱣᱟᱜ ᱟᱹᱨᱤᱪᱟᱹᱞᱤ ᱧᱩᱨᱦᱟᱹᱭ ᱞᱟᱹᱜᱤᱫ᱾
ᱦᱮᱸ ᱞᱟᱜᱟᱣ ᱠᱚ
ᱵᱚᱞᱮ ᱡᱟᱦᱟᱸ ᱵᱟᱝ ᱡᱟᱦᱟᱸ ᱵᱚᱞᱮ ᱱᱤᱦᱟᱹᱛᱤ ᱵᱚᱱ ᱜᱟᱹᱞᱛᱤᱭ ᱜᱮᱭᱟ᱾ ᱵᱟᱯᱞᱟ ᱦᱳᱠ ᱟᱵᱚᱣᱟᱜ ᱯᱚᱨᱚᱵᱽ ᱦᱳᱠ ᱡᱟᱦᱟᱱᱟᱜ ᱜᱮ ᱧᱮᱞ ᱠᱚᱢᱮ ᱛᱷᱳᱲᱟ ᱜᱟᱱ ᱯᱩᱡᱟᱹ ᱯᱟᱥᱟ ᱦᱩᱭᱮᱱ ᱜᱮ ᱵᱚᱸᱜᱟ ᱵᱩᱨᱩ ᱠᱮᱜ ᱜᱮᱵᱚᱱ ᱟᱫᱚ ᱧᱩ ᱵᱩᱞ ᱮᱱ ᱜᱮᱠᱚ ᱟᱫᱚ ᱡᱷᱩᱜᱨᱟᱜᱽ ᱠᱩᱫᱩᱨᱟᱹ ᱢᱚᱸᱡᱽ ᱛᱮ ᱡᱚᱢ ᱢᱮ ᱢᱚᱡᱽ ᱛᱮ ᱧᱩᱭ ᱢᱮ
ᱦᱮᱸ ᱛᱟᱢᱨᱮ ᱜᱤᱫᱽᱨᱟᱹ ᱛᱚ ᱪᱟᱢ ᱜᱤᱫᱽᱨᱟᱹ ᱠᱚ ᱮᱱ ᱛᱟᱢ ᱠᱷᱟᱱ
ᱛᱟᱦᱮᱱ ᱢᱮ
ᱵᱟ ᱜᱤᱫᱽᱨᱟᱹ ᱡᱩᱨᱟᱹ ᱨᱮ ᱠᱚ ᱛᱟᱦᱮᱱ ᱛᱟᱢ ᱠᱷᱟᱡ ᱜᱤᱫᱽᱨᱟᱹ ᱠᱚ ᱧᱮᱞ ᱢᱮᱭᱟ ᱟᱨ ᱠᱚ ᱡᱷᱚᱜᱽᱲᱟᱜ ᱟᱢ ᱦᱮᱸ ᱦᱮᱸ ᱪᱟᱜ ᱠᱟᱱᱟ ᱛᱚ
ᱟᱨ ᱦᱚᱲ ᱪᱮᱫ ᱠᱚ ᱢᱮᱱᱟ ᱩᱱᱠᱩ ᱫᱚᱠᱚ ᱚᱱᱠᱟᱱ ᱜᱮᱭᱟ ᱵᱟᱠᱚ ᱢᱮᱱᱟ ᱢᱮᱱᱛᱮ ᱵᱚᱞᱮ ᱟᱢᱟᱜ ᱜᱷᱟᱨᱚᱸᱡᱽ ᱨᱮ ᱟᱢ ᱵᱟᱢ ᱵᱩᱡᱽ ᱫᱟᱲᱮᱜ ᱠᱟᱱᱟ ᱧᱩᱭᱮᱫᱟᱢ ᱡᱷᱚᱜᱽᱲᱟᱜ ᱠᱟᱱᱟᱢ ᱚᱱᱠᱟ ᱫᱚ ᱵᱟᱝ ᱫᱚᱨᱠᱟᱨ ᱚᱱᱟ ᱵᱚᱫᱚᱞ ᱛᱮ ᱪᱮᱫ ᱠᱚ ᱢᱮᱱᱟ ᱩᱱᱠᱩ ᱫᱚᱠᱚ ᱚᱱᱠᱟᱱ ᱜᱮᱭᱟ᱾ ᱟᱵᱚ ᱦᱚᱲ ᱫᱚ ᱱᱚᱣᱟ ᱫᱚ ᱵᱟᱵᱚᱱ ᱢᱮᱱ ᱛᱟᱦᱮᱱᱟ ᱠᱤ ᱵᱚᱞᱮ ᱩᱱᱤ ᱢᱚᱸᱡᱽ ᱰᱟᱦᱟᱨ ᱛᱮᱭ ᱪᱟᱞᱟᱜ ᱠᱟᱱᱟ ᱤᱧ ᱦᱚᱸ ᱩᱱᱤ ᱞᱮᱠᱟ ᱢᱚᱸᱡᱽ ᱰᱟᱦᱟᱨᱛᱤᱧ ᱪᱟᱞᱟᱜ-ᱟ᱾ ᱩᱱᱤ ᱢᱚᱡᱽ ᱡᱤᱱᱤᱥᱮ ᱪᱮᱠᱟᱹᱭᱟ ᱤᱧᱦᱚᱸ ᱩᱱᱤ ᱞᱮᱠᱟ ᱢᱚᱡᱽ ᱡᱤᱱᱤᱥᱤᱧ ᱪᱮᱤᱠᱟᱹᱭᱟ ᱵᱟᱝ ᱟᱵᱚ ᱫᱚ ᱩᱱᱤ ᱢᱚᱸᱡᱽ ᱰᱟᱦᱟᱨ ᱛᱮ ᱪᱟᱞᱟᱜ ᱠᱟᱱᱟ ᱛᱚ ᱩᱱᱤ ᱧᱩᱨᱦᱟᱹᱭ ᱮᱢ
ᱱᱤᱭᱟᱹ ᱫᱚ ᱠᱟᱹᱴᱤᱡ ᱤᱭᱟᱹ ᱤᱭᱟᱹ ᱢᱩᱥᱞᱟᱹ ᱥᱚᱢᱟᱡᱽ ᱦᱮᱸ ᱥᱚᱢᱟᱡᱽ ᱨᱮ ᱢᱮᱱᱟᱜ ᱠᱟᱫᱟ ᱱᱤᱭᱟᱹ ᱩᱱᱤ ᱢᱚᱡᱮ ᱪᱟᱞᱟᱜ ᱠᱟᱱᱟ ᱤᱧ ᱦᱚ ᱟᱨᱚ ᱰᱷᱮᱨ ᱡᱚᱱᱤᱧ ᱠᱚᱨᱟᱣ ᱱᱤᱭᱟᱹ ᱢᱮᱱᱟᱜ ᱟᱠᱟᱫᱟ
ᱦᱳᱭ ᱟᱵᱚ ᱟᱵᱚ ᱦᱚᱲᱟᱜ ᱨᱮᱫᱚ ᱚᱱᱠᱟ ᱫᱚ ᱵᱟᱹᱱᱩᱜ-ᱟ᱾ ᱡᱟᱦᱟᱸᱭ ᱛᱷᱚᱲᱟ ᱢᱚᱡᱽ ᱧᱚᱜ ᱮ ᱪᱟᱞᱟᱜ-ᱟ ᱛᱚ ᱤᱱᱟᱹ ᱛᱟᱭᱚᱢ ᱢᱟ ᱟᱚ ᱜᱷᱟᱨᱚᱸᱡᱽ ᱨᱮᱢᱟ ᱨᱩᱣᱟᱹ ᱦᱟᱹᱥᱩ ᱮᱦᱚᱵᱚᱜ-ᱟ᱾
ᱦᱮᱸ
ᱛᱷᱚᱲᱟ ᱜᱟᱱ ᱡᱟᱦᱟᱸᱭ ᱢᱚᱡᱽ ᱧᱚᱜ ᱡᱟᱦᱟᱸᱟᱱᱟᱜ ᱮᱢ ᱪᱮᱠᱟᱹᱭᱟ ᱡᱟᱦᱟᱸᱭ ᱜᱤᱫᱽᱨᱟᱹ ᱠᱚᱢ ᱚᱞᱚᱜ ᱯᱟᱲᱦᱟᱜ ᱦᱚᱪᱚ ᱠᱚᱣᱟ ᱛᱚ ᱫᱚᱧ ᱨᱩᱣᱟᱹ ᱦᱟᱹᱥᱩ ᱮᱦᱚᱵ ᱱᱟ ᱟᱵᱚᱣᱟᱜ ᱵᱟᱝ ᱫᱚ ᱟᱵᱚ ᱤᱧ ᱡᱟᱦᱟᱸ ᱛᱤᱱᱟᱹᱜ ᱤᱧ ᱯᱟᱲᱦᱟᱣ ᱠᱟᱫᱟ ᱵᱚᱞᱮ ᱟᱵᱚ ᱱᱚᱣᱟ ᱦᱚᱲ ᱦᱚᱯᱚᱱᱟᱜ ᱨᱮ ᱫᱚ ᱵᱚᱞᱮ ᱱᱚᱣᱟ ᱨᱮᱫᱚ ᱵᱚᱞᱮ ᱵᱚᱞᱮ ᱱᱚᱣᱟ ᱰᱟᱹᱱ ᱵᱚᱸᱜᱟ ᱵᱷᱩᱛ ᱫᱷᱚ ᱵᱚᱞᱮ ᱢᱮᱱᱟᱜ ᱠᱚᱜᱮᱭᱟ᱾
ᱦᱮᱸ ᱢᱮᱱᱠᱷᱟᱱ ᱱᱤᱭᱟᱹ ᱫᱚ ᱵᱟᱹᱱᱩᱜᱼᱟ, ᱟᱨᱠᱤ ᱢᱮᱱᱟᱜᱼᱟ ᱚᱞᱨᱮ ᱦᱮᱸ ᱵᱟᱝ ᱚᱞ ᱨᱮᱫᱚ ᱱᱤᱛ ᱦᱟᱹᱵᱤᱡ ᱫᱚ ᱵᱟᱹᱱᱩᱜ ᱠᱟᱫᱟ᱾ ᱵᱟᱹᱱᱩᱜ ᱟᱠᱟᱫᱟ ᱵᱩᱡ ᱫᱟᱢ᱾
ᱵᱚᱞᱮ ᱟᱸᱱᱫ ᱵᱤᱥᱣᱟᱥ ᱡᱟᱦᱟᱸ ᱠᱚ ᱢᱮᱛᱟᱜ ᱠᱟᱱᱟ ᱚᱱᱟ ᱵᱚᱞᱮ ᱟᱵᱚ ᱦᱚᱲᱟᱜ ᱨᱮ ᱵᱚᱞᱮ ᱢᱮᱱᱟᱜᱼᱟ, ᱵᱚᱦᱚᱜ ᱨᱮ᱾
ᱢᱚᱱᱮ ᱨᱮ ᱵᱚᱦᱚᱜ ᱨᱮ ᱢᱮᱱᱟᱜᱼᱟ, ᱢᱚᱱᱮ ᱨᱮ ᱢᱮᱱᱟᱜᱼᱟ
ᱦᱮᱸ ᱡᱚᱛᱚᱠᱷᱚᱡ ᱢᱟᱨᱟᱝ ᱠᱟᱛᱷᱟ ᱫᱚ ᱪᱮᱜ ᱠᱟᱱᱟ? ᱦᱮᱸ ᱡᱚᱛᱚᱠᱷᱚᱱ ᱢᱟᱨᱟᱝ ᱠᱟᱛᱷᱟ ᱫᱚ ᱪᱮᱫ ᱠᱟᱱᱟ? ᱦᱩᱫᱤᱥ ᱛᱤᱱᱟᱹᱜ ᱠᱮᱴᱮᱡ ᱮᱢ ᱦᱩᱫᱤᱥ ᱫᱟᱲᱮᱭᱟᱜᱼᱟ, ᱩᱱᱟᱹᱜ ᱠᱮᱴᱮᱡ ᱜᱮ ᱦᱚᱲᱮᱢ ᱛᱟᱦᱮᱱᱟ᱾
ᱛᱟᱦᱮᱱ ᱢᱮᱱᱠᱷᱟᱱ ᱦᱮᱸ ᱱᱤᱭᱟᱹ ᱫᱚ
ᱟᱨ ᱡᱟᱦᱟᱸᱭ ᱡᱩᱫᱤ ᱡᱟᱦᱟᱱᱟᱜ ᱮ ᱢᱮᱛᱟᱜ ᱢᱮᱭᱟ, ᱚᱱᱟᱜᱮ ᱡᱩᱫᱤ ᱟᱢᱟᱜ ᱢᱚᱱᱮᱨᱮ ᱛᱟᱦᱮᱱᱟ
ᱛᱟᱦᱚᱞᱮ ᱫᱚ ᱚᱱᱟ ᱫᱚ ᱵᱟᱢ ᱪᱟᱞᱟᱣ ᱫᱟᱲᱮᱭᱟᱜᱼᱟ, ᱵᱟᱸᱪ ᱪᱟᱹ ᱫᱟᱹᱲ ᱪᱟᱹᱰᱷᱤ ᱪᱮᱫᱜᱮ ᱵᱟᱢ ᱠᱚᱨᱟᱣ ᱫᱟᱲᱮᱭᱟᱜᱼᱟ᱾
ᱪᱮᱫᱟᱜ ᱥᱮ ᱟᱢᱟᱜ ᱩᱱᱤ ᱪᱮᱜ ᱮᱢ ᱢᱮᱱ ᱠᱟᱜ ᱢᱮᱭᱟ ᱚᱱᱟᱜᱮᱢ ᱥᱮᱛᱟᱜ ᱟᱹᱭᱩᱵ ᱮᱢ ᱦᱩᱫᱤᱥᱚᱜᱼᱟ, ᱟᱫᱚ ᱪᱮᱠᱟ ᱠᱟᱛᱮᱜ ᱞᱟᱦᱟ ᱥᱮᱫ ᱫᱚᱢ ᱪᱟᱞᱟᱜᱼᱟ᱾
ᱦᱮᱸ ᱚᱱᱟᱢᱟ ᱠᱟᱛᱷᱟ ᱠᱟᱱᱟ᱾ ᱡᱩᱫᱤ ᱵᱟᱵᱚᱱ ᱩᱭᱦᱟᱹᱣ ᱛᱤᱛᱭᱳᱜ ᱫᱟᱲᱮᱭᱟᱜᱼᱟ᱾
ᱛᱚ ᱚᱱᱮ ᱚᱱᱠᱟ ᱞᱮᱠᱟᱛᱮ ᱟᱵᱚ ᱦᱚᱲ ᱫᱚ ᱵᱚᱞᱮ ᱠᱟᱹᱴᱤᱡ ᱠᱟᱹᱴᱤᱡ ᱡᱤᱱᱤᱥ ᱦᱚᱸ ᱵᱚᱞᱮ ᱵᱟᱵᱚᱱ ᱤᱜᱽᱱᱳᱨ ᱫᱟᱲᱮᱭᱟᱜᱼᱟ᱾ ᱠᱤ ᱱᱚᱣᱟ ᱫᱚ ᱱᱚᱝᱠᱟᱱ ᱜᱮᱭᱟ ᱦᱟᱱᱠᱟᱱ ᱜᱮᱭᱟ ᱵᱟᱝ ᱟᱢ ᱡᱟᱦᱟᱱᱟᱜ ᱡᱩᱫᱤ ᱱᱟ ᱡᱟᱦᱟᱸᱭ ᱱᱟᱥᱮᱱᱟᱜ ᱞᱟᱞᱚᱪᱮ ᱮᱢᱟᱢᱟ ᱛᱚ ᱵᱟᱥ ᱟᱢ ᱫᱚ ᱱᱤᱦᱟᱹᱛ ᱩᱱᱤ ᱥᱮᱫ ᱜᱮᱢ ᱴᱟᱱᱟᱣ ᱪᱟᱞᱟᱜ-ᱟ᱾
ᱚᱱᱟ ᱨᱮ ᱜᱮᱢ ᱛᱟᱦᱮᱸᱭᱮᱱᱟ᱾
ᱟᱫᱚ ᱚᱱᱮ ᱚᱱᱟ ᱤᱭᱟᱹᱛᱮ ᱤᱧ ᱫᱚ ᱟᱭᱢᱟ ᱨᱚᱠᱚᱢ ᱦᱚᱲᱤᱧ ᱧᱮᱞ ᱠᱚ ᱛᱟᱦᱮᱱᱟ, ᱟᱭᱢᱟ ᱠᱚᱥᱴᱚᱧ ᱵᱩᱡᱷᱟᱹᱣ ᱛᱟᱦᱮᱱᱟ ᱦᱚᱲ ᱠᱚ ᱧᱮᱞ ᱠᱟᱛᱮᱫ ᱦᱚᱸ ᱡᱮ ᱵᱚᱞᱮ ᱪᱮᱫᱟᱜ ᱞᱟᱹᱜᱤᱫ ᱦᱚᱲ ᱫᱚ ᱱᱚᱝᱠᱟ ᱢᱮᱱᱟᱜ ᱵᱚᱱᱟ, ᱪᱮᱫᱟᱜ ᱟᱵᱚ ᱵᱟᱵᱚᱱ ᱮᱵᱷᱮᱱ ᱫᱟᱲᱮᱭᱟᱜᱼᱟ, ᱪᱮᱫᱟᱜ ᱟᱵᱚ ᱡᱟᱦᱟᱱᱟᱜ ᱢᱚᱡᱽ ᱵᱟᱵᱚᱱ ᱦᱩᱫᱤᱥ ᱫᱟᱲᱮᱭᱟᱜᱼᱟ?
ᱡᱚᱛᱚ ᱜᱮ ᱡᱚᱛᱚ ᱠᱤᱪᱷᱩ ᱵᱚᱱ ᱠᱚᱨᱟᱣ ᱫᱟᱲᱮᱭᱟᱜᱼᱟ᱾ ᱱᱟᱯ
ᱟᱵᱚ ᱦᱚᱲ ᱴᱷᱮᱱ ᱤᱱᱟᱹᱜ ᱥᱟᱹᱠᱛᱤ ᱢᱮᱱᱟᱜᱼᱟ᱾ ᱟᱵᱚ ᱦᱚᱲ ᱴᱷᱮᱱ ᱤᱱᱟᱹᱜ ᱥᱟᱹᱠᱛᱤ ᱢᱮᱱᱟᱜᱼᱟ, ᱤᱱᱟᱹᱜ ᱵᱩᱫᱽᱫᱷᱤ ᱢᱮᱱᱟᱜᱼᱟ, ᱮᱠᱮ ᱵᱚᱞᱮ ᱥᱚᱵ ᱠᱩᱪᱷ ᱵᱚᱱ ᱪᱤᱠᱟ ᱫᱟᱲᱮᱭᱟᱜᱼᱟ᱾ ᱧᱮᱞ ᱢᱮ ᱮᱴᱟᱜ ᱡᱟᱦᱟᱸ ᱮᱴᱟᱜ ᱡᱟᱹᱛᱤ ᱢᱮᱱᱟᱜ ᱠᱚᱣᱟ ᱩᱱᱠᱩ ᱟᱵᱚᱣᱟᱜ ᱵᱷᱟᱥᱟ ᱠᱟᱹᱵᱤ ᱠᱚ ᱨᱚᱲ ᱫᱟᱲᱮᱭᱟᱜᱼᱟ? ᱟᱵᱚ ᱦᱚᱲ ᱞᱮᱠᱟ ᱡᱟᱦᱟᱱᱟᱜ ᱠᱚ ᱵᱩᱡᱷᱟᱹᱣ ᱫᱟᱲᱮᱭᱟᱜᱼᱟ, ᱛᱤᱥ ᱦᱚᱸ ᱵᱟᱝᱟ᱾
ᱵᱟᱠᱚ ᱵᱩᱡᱷᱟᱹᱣ ᱫᱟᱲᱮᱜ ᱪᱮᱫ ᱜᱮ ᱵᱟᱝ᱾
ᱦᱟᱨ ᱞᱮᱝᱜᱩᱭᱮᱡ ᱵᱚᱱ ᱨᱚᱲ ᱫᱟᱲᱮᱭᱟᱜᱼᱟ, ᱦᱟᱨ ᱞᱮᱝᱜᱩᱭᱮᱡ ᱵᱚᱱ ᱪᱮᱫ ᱫᱟᱲᱮᱭᱟᱜᱼᱟ᱾
ᱦᱮᱸ ᱪᱮᱫ ᱫᱟᱲᱮᱭᱟᱜ ᱵᱚᱱ
ᱦᱮᱸᱥᱮ ᱜᱚᱴᱟ ᱫᱩᱱᱤᱭᱟᱹ ᱵᱚᱱ ᱫᱟᱲᱟ ᱫᱟᱲᱮᱭᱟᱜᱼᱟ᱾
ᱦᱩᱸ ᱚᱠᱟᱴᱟᱜ ᱜᱮ ᱚᱥᱩᱵᱤᱫᱟ ᱵᱟᱹᱱᱩᱜ ᱵᱟᱝ ᱦᱳᱭᱳᱜ ᱛᱟᱵ
ᱟᱨ ᱫᱤᱠᱩ ᱚᱱᱠᱟ ᱢᱮᱱᱟᱜ ᱠᱚᱣᱟ ᱠᱤ ᱩᱱᱠᱩ ᱚᱱᱟ ᱠᱚ ᱵᱩᱡᱷᱟᱹᱣᱟ ᱟᱵᱚᱣᱟᱜ ᱚᱱᱟ ᱡᱟᱦᱟᱱᱟᱜ ᱯᱷᱤᱨ ᱵᱷᱤ ᱩᱱᱠᱩ ᱵᱚᱞᱮ ᱟᱵᱚ ᱦᱚᱲ ᱠᱷᱚᱡ ᱫᱚ ᱪᱮᱛᱟᱱ ᱨᱮᱜᱮ ᱠᱚ ᱛᱟᱦᱮᱱᱟ᱾
ᱦᱮᱸ ᱪᱮᱛᱟᱱ ᱨᱮᱜᱮ ᱠᱚ ᱛᱟᱦᱮᱱ, ᱢᱮᱱᱠᱷᱟᱡ ᱟᱵᱚ ᱜᱮ ᱟᱨᱦᱚᱸ ᱛᱟᱭᱚᱢ ᱨᱮᱵᱚᱱ ᱛᱟᱦᱮᱱᱟ᱾
ᱠᱟᱱᱟ ᱟᱵᱚ ᱫᱚ ᱠᱟᱹᱵᱷᱤ ᱠᱩᱨᱩᱢᱩᱴᱩ ᱜᱮ ᱵᱟᱵᱚᱱ ᱠᱩᱨᱩᱢᱩᱴᱩ ᱠᱟᱫᱟ᱾
ᱢᱮᱱ ᱠᱟᱛᱷᱟ ᱤᱱᱟᱹ-ᱤᱱᱟᱹᱜᱮ ᱵᱟᱵᱚᱱ ᱩᱭᱦᱟᱹᱨᱟ᱾
ᱦᱮᱸ, ᱢᱚᱱᱮ ᱵᱚᱞᱮ ᱠᱮᱴᱮᱜ ᱠᱟᱛᱮᱜ ᱡᱟᱦᱱᱟᱜ ᱚᱱᱠᱟ ᱩᱭᱦᱟᱹᱨ ᱵᱷᱟᱵᱽᱱᱟ ᱵᱟᱹᱱᱩᱜ ᱛᱟᱵᱚᱱᱟ᱾ ᱵᱚᱞᱮ ᱟᱵᱚ ᱫᱚ ᱪᱮᱜ ᱠᱟᱱᱟ ᱢᱮᱱ ᱠᱟᱛᱷᱟ ᱫᱚ, ᱟᱸ ᱱᱚᱜᱼᱚᱭ ᱛᱚ ᱱᱮᱥ ᱟᱭᱢᱟ ᱫᱟᱜᱽ ᱮ ᱡᱟᱹᱲᱤ ᱠᱮᱫᱟ ᱟᱭᱢᱟᱧ ᱪᱟᱥ ᱠᱟᱫᱟ ᱠᱟᱞᱚᱢ ᱦᱟᱹᱵᱤᱜ ᱢᱟᱧ ᱡᱚᱢ ᱜᱮᱭᱟ᱾
ᱦᱮᱸ,
ᱟᱫᱚ ᱚᱱᱮ ᱚᱱᱟ ᱪᱤᱱᱛᱟᱹ, ᱦᱮᱸ ᱟᱫᱚ ᱚᱱᱮ ᱚᱱᱟ ᱪᱤᱱᱛᱟᱹ ᱛᱟᱦᱮᱱᱟ ᱛᱚ᱾ ᱢᱟ ᱡᱟᱦᱟᱸᱭᱟᱜ ᱫᱷᱮᱨ ᱧᱚᱜ ᱡᱚᱢᱤ ᱡᱟᱭᱜᱟ ᱢᱮᱱᱟᱜᱼᱟ ᱩᱱᱤᱭᱟᱜ ᱫᱚ ᱦᱩᱲᱩ ᱪᱟᱣᱞᱮ ᱢᱟᱨᱮᱜ ᱠᱷᱟᱭ ᱚᱱᱟ ᱨᱮᱱᱟᱜ, ᱜᱚᱨᱚᱵ ᱦᱮᱸᱥᱮ ᱟᱞᱮ ᱢᱤᱫ ᱵᱚᱪᱷᱚᱨ ᱞᱮ ᱪᱟᱥᱟ ᱢᱚᱬᱮ ᱵᱚᱪᱷᱚᱨ ᱦᱟᱹᱵᱤᱜ ᱞᱮ ᱡᱚᱢᱟ᱾
ᱡᱚᱢᱟᱜ,
ᱦᱮᱸ ᱟᱫᱚ, ᱚᱱᱟᱛᱮᱠᱚ ᱢᱮᱱᱟ ᱟᱵᱚ ᱦᱚᱲᱟᱜ ᱡᱩᱢᱤ ᱡᱟᱭᱜᱟ ᱟᱵᱚ ᱦᱚᱲ ᱦᱚᱯᱚᱱ ᱴᱷᱮᱱ ᱤᱱᱟᱹᱜ ᱡᱟᱹᱥ, -ᱛᱤ ᱵᱚᱞᱮ ᱠᱮᱴᱮᱜ ᱢᱚᱱᱮ ᱠᱮᱴᱮᱜ ᱠᱟᱛᱮᱜ ᱡᱩᱫᱤ ᱡᱟᱦᱟᱱᱟᱜ ᱵᱚᱱ ᱪᱮᱤᱠᱟᱹᱭᱟ ᱵᱟᱝ, ᱛᱚ ᱚᱱᱠᱟ ᱪᱮᱫ ᱦᱚᱸ ᱵᱟᱹᱱᱩᱜ ᱵᱚᱞᱮ ᱟᱵᱚ ᱵᱟᱵᱚᱱ ᱪᱮᱠᱟ ᱫᱟᱲᱮᱭᱟᱜᱼᱟ ᱟᱵᱚ ᱤᱱᱟᱹᱜ ᱥᱚᱜ, ᱛᱚ ᱢᱮᱱᱟᱜ ᱵᱚᱱᱟ ᱞᱚᱞᱚ ᱥᱤᱛᱩᱝ, ᱠᱟᱹᱢᱤ ᱫᱟᱵᱚᱱ ᱠᱟᱹᱢᱤ ᱠᱟᱛᱮᱜ ᱵᱚᱱ ᱟᱨᱡᱟᱣ ᱫᱟ ᱵᱤᱨ ᱵᱚᱱ ᱪᱟᱞᱟᱜ ᱛᱟᱦᱮᱱᱟ ᱦᱮᱸᱥᱮ ᱥᱟᱦᱟᱱ, ᱥᱟᱠᱟᱢ ᱡᱟᱦᱟᱱᱟᱜ ᱜᱮ ᱡᱟᱦᱮᱫ ᱠᱟᱛᱮᱫ ᱡᱚᱛᱚ ᱠᱤᱪᱷᱩ ᱪᱮᱠᱟ ᱞᱟᱹᱜᱤᱫ ᱥᱟᱹᱠᱛᱤ ᱢᱮᱱᱟᱜ ᱛᱟᱵᱚᱱᱟ᱾
ᱢᱮᱱᱟᱜ ᱠᱟᱜ ᱢᱮᱱᱟᱜ ᱛᱟᱵᱚᱱᱟ᱾
ᱫᱤᱠᱩ ᱯᱩᱥᱤ ᱠᱚ ᱚᱱᱠᱟ ᱫᱟᱲᱮᱭᱟᱜᱼᱟ ᱡᱟᱦᱟᱸᱭ ᱱᱚᱠᱨᱤ ᱵᱟᱠᱚ ᱧᱟᱢ, ᱠᱟᱫᱟ ᱩᱱᱠᱩ ᱟᱹᱥᱩᱞᱚᱜ ᱜᱮᱭᱟ ᱠᱚ ᱡᱟᱦᱟᱸ ᱞᱮᱠᱟ ᱜᱮᱠᱚ ᱟᱹᱥᱩᱞᱚᱜ ᱠᱤᱱᱛᱩ ᱩᱱᱠᱩᱣᱟᱜ ᱯᱟᱠᱟ ᱚᱲᱟᱜ ᱜᱮ ᱛᱟᱦᱮᱱ ᱛᱟᱠᱚᱣᱟ᱾
ᱦᱮᱸ,
ᱟᱨ ᱟᱵᱚ ᱦᱚᱲ ᱤᱱᱟᱹᱜ ᱦᱩᱲᱩ ᱪᱟᱣᱞᱮ ᱵᱚᱱ ᱢᱟᱨᱤ ᱨᱮᱦᱚᱸ ᱯᱟᱠᱟ ᱚᱲᱟᱜ ᱛᱤᱥ ᱦᱚᱸ ᱵᱟᱝ ᱦᱩᱭᱩᱜ ᱛᱟᱵᱚᱱ ᱛᱟᱦᱮᱱᱟ᱾
ᱵᱟᱝ ᱦᱩᱭᱩᱜ ᱠᱟᱱ ᱛᱟᱵᱚᱱᱟ ᱩᱭᱦᱟᱹᱨ ᱜᱮᱛᱚ ᱢᱮᱱ ᱠᱟᱛᱷᱟ ᱩᱭᱦᱟᱹᱨ ᱜᱮᱛᱚ ᱵᱟᱹᱱᱩᱜ ᱛᱟᱵᱚᱱᱟ ᱡᱮ ᱤᱧᱤᱧ ᱱᱤᱭᱟᱹ ᱵᱷᱟᱹᱜᱤ ᱱᱤᱭᱟᱹ ᱱᱟᱯ, ᱱᱟᱯᱟᱭ ᱚᱲᱟᱜ ᱤᱧ ᱵᱮᱱᱟᱣᱟ ᱦᱮᱸ ᱢᱤᱫᱴᱮᱱ ᱯᱟᱠᱟ ᱚᱰᱟ ᱨᱮᱧ ᱛᱟᱦᱮᱱᱟ ᱚᱱᱟ ᱩᱭᱦᱟᱹᱨ ᱜᱮᱛᱚ ᱵᱟᱹᱱᱩᱜ᱾
ᱤᱧ ᱨᱮᱱ ᱜᱤᱫᱽᱨᱟᱹ ᱜᱟᱯᱟ ᱫᱤᱱ ᱢᱚᱡᱽᱮ ᱛᱟᱦᱮᱱᱟ ᱦᱮᱸ ᱥᱮ᱾
ᱦᱮᱸ ᱚᱱᱟ ᱩᱭᱦᱟᱹᱨ ᱵᱟᱹᱱᱩᱜᱼᱟ ᱤᱧ ᱢᱤᱱᱟᱹᱧᱟ ᱤᱧ ᱯᱟᱨᱚᱢ,
ᱪᱟᱥ ᱵᱟᱥ ᱮᱜ ᱠᱟᱱ ᱚᱱᱠᱟ ᱤᱧ ᱨᱮᱱ ᱜᱤᱫᱽᱨᱟᱹ ᱜᱟᱯᱟ ᱫᱤᱱ ᱵᱟᱭ ᱪᱟᱥᱵᱟᱥ ᱫᱟᱲᱤᱜ,
ᱦᱩᱸ,
ᱩᱱᱤ ᱞᱟᱹᱜᱤᱜ ᱡᱟᱦᱟᱸᱱᱟᱜ ᱢᱚᱡᱽ ᱡᱤᱱᱤᱥᱤᱧ ᱪᱮᱠᱟ ᱠᱟᱜᱼᱟ ᱵᱟᱝ ᱚᱱᱟ ᱵᱟᱵᱚᱱ ᱦᱩᱫᱤᱥ ᱠᱟᱱᱟ᱾
ᱚᱱ-ᱚᱱᱟ ᱵᱟᱠᱚ ᱦᱩᱫᱤᱥ ᱫᱟ᱾
ᱱᱤᱛᱚᱜ ᱤᱧᱤᱧ ᱧᱮᱞᱮᱜ ᱠᱚᱣᱟ ᱡᱟᱹᱥ -ᱛᱤ ᱦᱚᱲ ᱧᱩ ᱠᱟᱛᱮᱜ ᱜᱮᱠᱚ ᱵᱟᱹᱲᱤᱡᱚᱜ ᱠᱟᱱᱟ ᱟᱭᱢᱟ ᱦᱚᱲ ᱚᱱᱠᱟ ᱵᱚᱸᱜᱟ ᱛᱟᱞᱟᱧ ᱧᱮᱞ ᱠᱮᱫ ᱠᱚᱣᱟ, ᱟᱪᱟᱱᱟᱠ ᱟᱪᱟᱱᱟᱠ ᱱᱚᱜᱚᱭ ᱵᱟᱨ ᱯᱮ ᱵᱚᱪᱷᱚᱨ ᱠᱷᱚᱡ ᱵᱚᱞᱮ ᱚᱱᱠᱟ ᱪᱮᱫ ᱢᱟᱦᱟᱢᱟᱨᱤ ᱦᱮᱜ ᱠᱟᱱᱟ, ᱨᱩᱣᱟᱹ ᱦᱟᱹᱥᱩ ᱵᱟᱹᱱᱩᱜᱼᱟ, ᱟᱪᱟᱱᱟᱹᱠ ᱮᱢ ᱟᱸᱡᱚᱢᱟ ᱦᱟᱸᱰᱮ ᱵᱟᱹᱱᱩᱭᱟ ᱱᱩᱭ ᱱᱟᱦ, ᱰᱮ ᱵᱟᱹᱱᱩᱭᱟ ᱱᱩᱭ, ᱮᱱᱛᱮ ᱨᱮᱦᱚᱸ ᱦᱚᱲ ᱚᱱᱟ ᱠᱚ ᱧᱮᱞ ᱠᱟᱛᱮ ᱵᱟᱵᱚᱱ ᱥᱩᱫᱷᱨᱟᱹᱜ ᱠᱟᱱᱟ᱾
ᱦᱮᱸ ᱦᱮᱸ ᱵᱟ, ᱵᱟᱠᱚ ᱢᱮᱱᱫᱟ ᱡᱮ ᱩᱱᱤ ᱱᱚᱝᱠᱟᱛᱮᱭ ᱵᱟᱹᱲᱤᱡ ᱱᱟ ᱚᱱᱟ ᱜᱮᱛᱚ ᱟᱫᱚ ᱚᱱᱮ ᱮᱴᱟᱜ ᱠᱚ ᱫᱚᱥ ᱮᱫ, ᱠᱟᱱ ᱚᱱᱮ ᱦᱮᱱᱟᱝ ᱞᱟᱝ ᱞᱟᱹᱭ,
ᱦᱳᱭ ᱚᱱᱟ ᱜᱮᱥᱮ ᱚᱱᱮ ᱚᱱᱟ, ᱜᱤ ᱟᱵᱚ ᱦᱚᱲ ᱫᱚ ᱱᱤᱛ ᱦᱟᱹᱵᱤᱜ ᱚᱱᱟ ᱟᱵᱚᱣᱟᱜ ᱡᱟᱦᱟᱸ ᱵᱚᱦᱚᱜ ᱨᱮ ᱢᱮᱱᱟᱜᱼᱟ ᱚᱱᱟ ᱚᱱᱫᱷ ᱵᱤᱥᱣᱟᱥ ᱡᱟᱦᱟᱸ ᱛᱤᱥ, ᱜᱤ ᱚᱱᱟ ᱠᱩ ᱩᱰᱩᱠᱟ᱾ ᱮᱱ ᱦᱤᱞᱳᱜ ᱜᱤ ᱵᱩᱡᱷ ᱢᱮ ᱵᱚᱞᱮ ᱩᱱᱤ ᱫᱚ ᱛᱷᱚᱲᱟ ᱜᱟᱱᱮ ᱥᱮᱬᱟᱣ ᱠᱟᱱᱟ ᱦᱮᱸ ᱤᱧᱤᱧ ᱢᱮᱱᱮᱫ, ᱠᱟᱱᱟ ᱠᱤᱪᱷᱩ ᱠᱟᱱ ᱫᱚ ᱢᱮᱱᱟᱜ ᱜᱮᱭᱟ ᱵᱟᱝ ᱢᱮᱱᱟᱜ ᱫᱚ ᱵᱟᱝ᱾
ᱦᱮᱸ ᱚᱱᱟ ᱢᱟ ᱚᱱᱟ ᱢᱟ ᱡᱚᱛᱚ ᱦᱚᱲᱟᱜ ᱚᱱᱟ ᱦᱚᱲ ᱡᱚᱛᱚ ᱦᱚᱲᱟᱜ ᱢᱚᱱᱮᱨᱮ ᱢᱮᱱᱟᱜ ᱟᱠᱟᱣᱟ ᱚᱱᱟ ᱢᱟ᱾
ᱦᱮᱸ ᱟᱫᱚ ᱵᱚᱞᱮ ᱛᱷᱚᱲᱟ ᱜᱟᱱ ᱵᱚᱞᱮ ᱥᱟᱱᱟᱢ ᱥᱮᱫ ᱦᱩᱫᱤᱥ ᱦᱩᱭᱩᱜᱼᱟ ᱡᱷᱚᱛᱚ ᱜᱟᱱ᱾ ᱛᱤᱱᱟᱹᱜ ᱚᱱᱮ ᱵᱟᱠᱚ ᱢᱮᱱᱟ ᱢᱤᱴᱴᱮᱡ ᱢᱤᱫ ᱫᱚᱢ ᱡᱩᱫᱤ ᱟᱢᱟᱜ ᱢᱚᱱᱮ ᱠᱮᱴᱮᱡ ᱛᱮᱢ ᱫᱚᱦᱚ ᱠᱮᱫᱟ ᱛᱚ ᱪᱤᱞᱤ ᱦᱚᱸ ᱵᱟᱭ ᱪᱮᱠᱟ ᱫᱟᱲᱮᱣ ᱟᱢᱟ᱾
ᱵᱟᱝ
ᱟᱢ ᱡᱟᱦᱟᱸᱭ ᱦᱚᱲ ᱨᱚᱲ ᱨᱮᱱᱟᱜ ᱢᱚᱠᱟᱢ ᱮᱢᱟᱭ ᱠᱷᱟᱡ ᱜᱮᱥᱮ ᱩᱱᱤᱭ ᱨᱚᱲ ᱢᱮᱭᱟ᱾ ᱟᱢ ᱢᱤᱫ ᱫᱚᱢ ᱢᱟᱥᱮ ᱵᱷᱟᱞᱟ ᱨᱚᱲ ᱨᱩᱣᱟᱹᱲ ᱞᱟᱜᱟᱣᱟᱭ ᱢᱮ ᱩᱱᱤ ᱦᱚᱸᱭ ᱵᱚᱛᱚᱨᱚᱜᱼᱟ᱾
ᱦᱮᱸ ᱵᱚᱛᱚᱨᱚᱜ ᱜᱮ, ᱟᱨ ᱟᱢ ᱫᱚ ᱩᱱᱤ ᱫᱚ ᱟᱢ ᱫᱚᱢ ᱛᱷᱤᱨ ᱠᱚᱜᱼᱟ ᱩᱱᱤ ᱫᱚᱭ ᱨᱚᱲᱟ ᱟᱨ ᱟᱢ ᱫᱚ ᱵᱟᱝ᱾ ᱚᱱᱟ ᱢᱟᱛᱚ ᱚᱱᱟ ᱛᱤᱜᱤ
ᱚᱝᱠᱟ ᱟᱭᱢᱟᱧ ᱧᱮᱞ ᱠᱟᱜ ᱠᱚᱣᱟ᱾ ᱟᱵᱚ ᱦᱚᱲ ᱵᱚᱞᱮ ᱟᱵᱚ ᱥᱟᱦᱤ ᱵᱚᱱ ᱛᱟᱦᱮᱸᱱ ᱨᱮᱦᱚᱸ ᱵᱚᱞᱮ ᱫᱤᱠᱩ ᱡᱟᱦᱟᱱᱟᱜ ᱢᱮᱛᱟᱢᱟ ᱥᱮ ᱥᱟᱹᱦᱤᱢ ᱛᱮᱦᱮᱸᱱ ᱨᱮᱦᱚᱸ ᱵᱚᱞᱮ ᱩᱱᱤᱭᱟᱜ ᱠᱟᱛᱷᱟᱢ ᱟᱸᱡᱚᱢ ᱛᱟᱭᱟ᱾
ᱟᱨ ᱟᱢᱟᱜ ᱫᱚ ᱵᱟᱭ ᱵᱟᱭ ᱟᱸᱡᱚᱢᱟ ᱟᱡ ᱫᱚ ᱵᱟᱭ ᱟᱸᱡᱚᱢ᱾
ᱟᱡ ᱫᱚ ᱵᱟ ᱵᱟᱢ ᱟᱸᱡᱚᱢ ᱦᱚᱪᱚ ᱫᱟᱲᱮᱣᱟᱭᱟ ᱟᱵᱚ ᱦᱚᱲ ᱧᱮᱞ ᱵᱚᱱ ᱡᱩᱢᱤ ᱡᱟᱜᱟ ᱛᱮᱦᱮᱸᱱ ᱛᱟᱢᱟ ᱪᱟᱥ ᱵᱟᱥ ᱢᱮᱱᱟᱜ ᱛᱟᱢᱟ ᱯᱷᱤᱨ ᱵᱷᱤ ᱫᱤᱠᱩ ᱠᱩᱴᱷᱮᱡ ᱠᱟᱹᱢᱤ ᱵᱚᱱ ᱪᱟᱞᱟᱜ ᱛᱮᱦᱮᱸᱱᱟ ᱦᱮᱸᱥᱮ᱾
ᱦᱮᱸ ᱪᱟᱞᱟᱜ ᱠᱟᱱ ᱜᱮᱭᱟ ᱟᱵᱚ ᱫᱤᱠ
ᱪᱮᱫᱟᱜ ᱚᱱᱠᱟ ᱪᱮᱫ ᱞᱤᱜᱤᱫ? ᱡᱩᱢᱤ ᱡᱟᱜᱟ ᱢᱮᱱᱟᱜ ᱛᱟᱵᱚᱱᱟ, ᱦᱳᱭ ᱚᱱᱟᱜᱤᱧ ᱢᱮᱱᱮᱫ ᱠᱟᱱᱟ᱾ ᱡᱩᱢᱤ ᱡᱟᱜᱟ ᱢᱮᱱᱟᱜ ᱛᱟᱢᱟ ᱪᱟᱥᱵᱟᱥ ᱢᱮᱱᱟᱜ ᱛᱟᱢᱟ ᱥᱟᱹᱵᱜᱤ ᱢᱮᱱᱟᱜ ᱛᱟᱢᱟ ᱟᱨᱦᱚᱢ ᱠᱩᱨᱩᱢᱩᱴᱩ ᱞᱤᱠᱷᱟᱡ ᱟᱨᱦᱚᱢ ᱪᱟᱥᱚᱜ ᱜᱮᱭᱟ ᱵᱟᱹᱴ ᱪᱚᱝ ᱟᱵᱚ ᱦᱚᱲ ᱩᱱᱟᱹᱜ ᱵᱚᱱ ᱪᱟᱥ ᱫᱟᱲᱮᱜᱼᱟ ᱠᱤ ᱠᱤᱨᱤᱧ ᱨᱮᱱᱟᱜ ᱞᱟᱹᱠᱛᱤ ᱵᱟᱹᱱᱩᱜ ᱛᱟᱵᱚᱱᱟ
ᱵᱟ
ᱜᱩᱦᱩᱢ ᱠᱟᱱᱟ ᱛᱩᱲᱤ ᱠᱟᱱᱟ ᱟᱹᱞᱩ ᱠᱟᱱᱟ ᱯᱤᱭᱟᱡᱽ ᱠᱟᱱᱟ ᱥᱚᱵ ᱡᱤᱱᱤᱥ ᱟᱵᱚ ᱵᱚᱱ ᱪᱟᱥᱚᱜ ᱫᱟᱲᱮᱜᱼᱟ᱾ ᱮᱱᱛᱮ ᱨᱮᱦᱚ ᱵᱟᱵᱩᱱ ᱪᱟᱥ।
ᱟᱨ ᱩᱱᱠᱩ ᱫᱚ ᱟᱵᱚ ᱱᱤᱡᱮ ᱵᱚᱱ ᱠᱷᱟᱴᱟᱜᱼᱟ ᱱᱤᱡᱮᱛᱮ ᱟᱨ ᱩᱱᱠᱩ ᱩᱱᱠᱩ ᱡᱟᱜᱤ ᱠᱷᱮᱛ ᱢᱮᱱᱟᱜ ᱛᱟᱭᱟ ᱢᱤᱫ ᱵᱤᱜᱷᱟᱹ ᱜᱟᱱ ᱚᱱᱟ ᱨᱮᱜᱮ ᱧᱮᱞᱟ ᱟᱵᱟᱨ ᱟᱢᱜᱮ ᱤᱭᱟᱹ ᱢᱩᱱᱤᱥᱮ ᱞᱟᱜᱟᱣ ᱠᱟᱢᱟ ᱚᱸᱰᱮᱭ ᱠᱟᱹᱢᱤ ᱦᱚᱪᱚ ᱢᱮᱭᱟ᱾
ᱦᱮᱸ ᱞᱚᱞᱚ ᱥᱤᱛᱩᱝ ᱠᱷᱟᱴᱟᱣ ᱢᱤᱭᱟ ᱠᱤᱱᱛᱩ ᱩᱱᱤ ᱫᱚ ᱞᱚᱞᱚ ᱥᱤᱛᱩᱝ ᱮ ᱠᱷᱟᱴᱟᱣ ᱢᱮᱭᱟ ᱩᱱᱤ ᱫᱚ ᱚᱱᱟ ᱦᱚᱲ ᱪᱮᱫ ᱵᱚᱱ ᱢᱮᱱᱟ ᱟᱹᱰᱤ ᱢᱚᱡᱽ ᱵᱟᱝ᱾ ᱵᱚᱞᱮ ᱱᱮᱜ ᱮ ᱢᱚᱸᱡᱽ ᱜᱮᱠᱚ ᱮᱢᱚᱜ ᱠᱟᱱᱟ ᱢᱚᱸᱡᱽ ᱜᱮ ᱯᱚᱭᱥᱟ ᱠᱚ ᱮᱢᱚᱜ ᱠᱟᱱᱟ ᱦᱮᱸᱥᱮ᱾ ᱚᱱᱟᱜᱤ ᱟᱢ ᱟᱢᱟᱜ ᱡᱟᱜᱟ ᱨᱮ ᱠᱟᱹᱢᱤ ᱢᱮᱥᱮ ᱟᱨ ᱟᱢᱟᱜ ᱡᱟᱭᱜᱟ ᱨᱮᱢ ᱠᱟᱹᱢᱤ ᱞᱮᱠᱷᱟᱡ ᱚᱱᱟ ᱛᱤᱱᱟᱹᱜ ᱮᱢ ᱧᱟᱢᱮᱫ ᱠᱟᱱᱟ ᱚᱱᱟ ᱠᱷᱚᱡ ᱟᱢ ᱵᱟᱨ ᱜᱩᱱᱟᱢ ᱟᱨᱡᱟᱣᱼᱟ ᱟᱨᱡᱟᱣ ᱟᱢ ᱥᱮ ᱵᱟᱢ ᱟᱨᱡᱟᱣᱼᱟ?
ᱦᱮᱸ ᱟᱨᱡᱟᱣ ᱟᱨᱡᱟᱣ ᱚᱱᱟ ᱠᱚ, ᱠᱩᱥᱭᱟᱹ ᱦᱩᱭᱩᱜ ᱛᱟᱢᱟ᱾
ᱠᱮ ᱤᱱᱟᱹᱜ ᱮᱢ ᱠᱷᱟᱴᱟᱜ ᱠᱟᱱᱟ ᱟᱢᱨᱮᱱ ᱰᱟᱹᱝᱨᱤ ᱛᱮᱜᱮ ᱢᱤᱫ ᱫᱤᱱ ᱡᱤᱨᱟᱹᱜ ᱢᱮ ᱥᱤᱭᱳᱜ ᱢᱮ ᱢᱤᱫ ᱫᱤᱱ ᱡᱤᱨᱟᱹᱜ ᱢᱮ᱾ ᱚᱱᱟ ᱞᱟᱜᱟᱣ ᱢᱮ ᱟᱨ ᱢᱤᱫ ᱫᱤᱱ ᱡᱤᱨᱟᱹᱜ ᱢᱮ ᱚᱱᱟ ᱠᱚ ᱥᱤᱭᱟᱹᱛ ᱢᱮ ᱦᱮᱸᱥᱮ᱾ ᱚᱱᱟ ᱩᱰᱩᱠᱚᱜ ᱛᱮ ᱴᱟᱭᱤᱢ ᱞᱟᱜᱟᱜᱼᱟ, ᱛᱷᱚᱲᱟ ᱴᱟᱭᱤᱢ ᱟᱢ ᱛᱟᱹᱝᱜᱤ ᱢᱮ᱾ ᱟᱨ ᱥᱚᱢᱚᱭ ᱨᱮ ᱠᱷᱟᱹᱞᱤ ᱧᱮᱞᱟᱜ ᱢᱮ᱾
ᱜᱟᱱᱚᱜ ᱛᱟᱢᱟ᱾ ᱦᱮᱸ।
ᱦᱳᱭ ᱟᱫᱚ ᱚᱱᱟ ᱜᱮᱥᱮ ᱵᱟᱠᱚ ᱪᱮᱠᱟ ᱫᱟᱲᱮᱭᱟᱜ ᱠᱟᱱᱟ ᱾